ᱟᱨ ᱦᱮᱸ ᱨᱚᱲ ᱟᱸᱡᱚᱢᱚᱜ ᱠᱟᱱᱟ?
ᱦᱮᱸ ᱟᱹᱡᱩᱯ ᱯᱚᱜ ᱠᱟᱱᱟ
ᱚ ᱟᱪᱪᱷᱟ ᱚ ᱪᱮᱫ ᱠᱚᱯᱮ ᱪᱤᱠᱟᱹᱭ ᱫᱟ?
ᱪᱮᱫ ᱦᱚᱵᱟᱝ ᱚᱲᱟᱜ ᱠᱚᱨᱮ ᱜᱮ ᱢᱤᱱᱟᱹᱧᱟ ᱠᱟᱹᱢᱤ ᱵᱟᱲᱟ ᱦᱩᱭᱩᱜ ᱠᱟᱱᱟ᱾
ᱚ ᱦᱩᱭᱩᱜ ᱠᱟᱱᱟ ᱵᱟᱝ
ᱦᱚᱸ ᱡᱚᱢ ᱵᱟᱲᱟ ᱦᱮᱸ ᱱᱚᱜᱼᱚᱭ ᱚᱲᱟᱜ ᱠᱚᱨᱮ ᱜᱮ ᱱᱤᱛᱚᱜ ᱫᱚ ᱛᱤᱦᱤᱧ ᱢᱟᱦᱟ ᱚᱯᱷ ᱰᱮ ᱠᱟᱱᱟ ᱛᱚ ᱱᱤᱛᱚᱜ ᱫᱚ ᱚᱲᱟᱜ ᱨᱮᱜᱮ ᱢᱮᱱᱟᱜ ᱟᱠᱟᱫᱤᱧᱟ ᱟᱫᱚ ᱡᱚᱢ ᱵᱟᱲᱟ ᱠᱚ ᱦᱩᱭ ᱱᱟ?
ᱡᱚᱢ ᱵᱟᱲᱟ ᱫᱚ ᱟᱹᱣᱨᱤ ᱦᱩᱭᱩᱜᱼᱟ ᱵᱟᱨ ᱥᱮᱠᱟᱨᱮᱛᱮᱫ ᱦᱟᱞᱠᱟ ᱯᱷᱩᱞᱠᱟ ᱡᱚᱢ ᱦᱩᱭ ᱞᱮᱱ ᱛᱟᱦᱮᱱᱟ ᱟᱨ ᱱᱤᱛᱚᱜ ᱛᱤᱠᱤᱱ ᱵᱮᱲᱟ ᱫᱟᱠᱟ ᱡᱚᱢ ᱦᱩᱭᱩᱜ-ᱟ᱾
ᱚ ᱦᱮᱸ ᱛᱚ ᱟᱨ ᱱᱤᱡᱮ ᱦᱚᱸ ᱚᱱᱠᱟ ᱥᱮᱛᱟᱜ ᱵᱮᱲᱟ ᱫᱚ ᱡᱚᱢ ᱦᱩᱭ ᱟᱠᱟᱱᱟ ᱢᱟᱴᱷ ᱮᱸ ᱜᱚᱰᱟ ᱥᱮᱫ ᱪᱟᱞᱟᱣ ᱦᱩᱭ ᱞᱮᱱᱟ ᱛᱚ ᱟᱫᱚ ᱜᱚᱰᱟ ᱥᱮᱫ ᱪᱟᱞᱟᱣ ᱠᱟᱛᱮᱫ ᱱᱟᱥᱮ ᱫᱟᱹᱲ ᱵᱟᱲᱟ ᱠᱟᱛᱮᱫ ᱮᱸ ᱵᱮᱭᱟᱢ ᱠᱚ ᱠᱚᱨᱟᱣ ᱵᱟᱲᱟ ᱦᱩᱭᱱᱟ᱾ ᱟᱫᱚ ᱤᱱᱟᱹ ᱯᱚᱨᱮ ᱦᱚᱸᱜ ᱚᱭ ᱚᱲᱟᱜ ᱨᱮ ᱦᱮᱡ ᱦᱩᱭ ᱠᱟᱛᱮᱜ ᱮᱸ ᱠᱟᱭᱨᱟ ᱠᱚ ᱵᱤᱞᱤ ᱟᱨ ᱪᱷᱚᱞᱟ ᱠᱚ ᱡᱚᱢ ᱵᱟᱲᱟ ᱠᱟᱛᱮᱫ ᱞᱟᱦᱟ ᱦᱩᱭᱱᱟ ᱫᱚ ᱦᱤᱛᱳᱜᱽ ᱚᱱᱠᱟ ᱵᱟᱨᱚ ᱥᱟᱲᱮ ᱵᱟᱨᱚ ᱵᱟᱡᱮ ᱦᱟᱸᱜ ᱫᱟᱠᱟ ᱫᱚ ᱡᱚᱢ ᱦᱩᱭᱩᱜᱼᱟ᱾ ᱛᱟᱦᱚᱞᱮ ᱛᱩᱯᱩ ᱠᱚᱫᱚ ᱦᱩᱭᱱᱟ ᱥᱮ ᱵᱟᱝ?
ᱛᱩᱯᱩ ᱫᱚ ᱟᱹᱣᱨᱤᱭᱟᱜ-ᱟ ᱵᱟᱨᱚᱴᱟ ᱵᱟᱨᱚᱴᱟ ᱠᱚ ᱥᱮᱱ
ᱚ ᱦᱮᱸ ᱦᱮᱸ ᱛᱚ
ᱦᱮᱸ ᱛᱩᱯᱩ ᱵᱟᱲᱟ ᱠᱟᱛᱮᱫ ᱜᱮ ᱡᱚᱢ ᱦᱩᱭᱩᱜᱼᱟ ᱦᱟᱸᱜ ᱦᱮᱸ ᱵᱮᱥ ᱵᱟᱲᱟ ᱜᱮᱭᱟᱞᱮ᱾
ᱟ ᱟᱞᱮ ᱦᱚᱸ ᱵᱮᱥ ᱵᱟᱲᱟ ᱜᱮ ᱪᱟᱸᱫᱳ ᱵᱚᱸᱜᱟᱣᱟᱜ ᱫᱟᱭᱟ ᱢᱟᱭᱟ ᱛᱮ ᱱᱤᱛᱚᱜ ᱫᱚ ᱵᱮᱥ ᱵᱟᱲᱟᱜ ᱜᱮ ᱟᱨ ᱚᱲᱟᱜ ᱦᱚᱲ ᱠᱚ ᱚᱠᱟ ᱞᱮᱠᱟ?
ᱚᱲᱟᱜ ᱦᱚᱲ ᱦᱚᱸ ᱠᱚ ᱵᱮᱥ ᱵᱟᱲᱟᱭ ᱜᱮᱭᱟ᱾
ᱚ ᱦᱮᱸ
ᱡᱷᱚᱛᱚ ᱜᱮᱞᱮ ᱵᱷᱟᱜᱤ ᱜᱮᱭᱟ᱾
ᱱᱟᱯᱟᱭ ᱛᱟᱦᱮᱸ ᱞᱮᱱᱠᱷᱟᱱ ᱜᱮ ᱱᱟᱯᱟᱭ ᱵᱟᱝ ᱱᱟᱜ ᱡᱟᱦᱟᱸ ᱞᱮᱠᱟ ᱦᱚᱭ ᱥᱤᱛᱩᱝ ᱜᱚᱨᱚᱢ ᱵᱩᱡᱷᱟᱹᱜ ᱠᱟᱱᱟ ᱵᱟᱝ ᱦᱚᱲᱢᱚ ᱠᱚ ᱵᱟᱹᱲᱤᱡᱚᱜ ᱠᱟᱱᱟ ᱥᱮ ᱟᱹᱰᱤ ᱚᱲᱟᱜ ᱜᱮ ᱦᱮᱸ ᱵᱟᱝ ᱦᱮᱸ ᱟᱫᱚ ᱟᱯᱮ ᱚᱱᱛᱮᱱᱟᱜ ᱦᱚᱭ‌ ᱦᱚᱭ ᱛᱟᱦᱚᱞᱮ ᱟᱯᱮ ᱚᱱᱛᱮᱱᱟᱜ ᱦᱚᱭ ᱦᱤᱸᱥᱤᱫ ᱠᱚ ᱚᱠᱟ ᱞᱮᱠᱟ ᱱᱤᱛᱚᱜ ᱱᱤᱭᱟᱹ ᱜᱷᱟᱹᱲᱤᱡ ᱫᱚ?
ᱟᱞᱮ ᱥᱮᱫ ᱫᱚ ᱟᱨᱠᱤ ᱵᱟᱭ ᱫᱟᱜ ᱦᱟᱛᱟᱲ ᱠᱟᱜᱼᱟᱭ ᱱᱤᱭᱟᱹ ᱜᱚᱴᱟ ᱫᱤᱱ ᱫᱚ ᱥᱤᱛᱩᱝ ᱠᱟᱜ-ᱟᱭ᱾ ᱫᱚᱢᱮ ᱥᱤᱛᱩᱝ ᱵᱩᱡᱷᱟᱹᱜ ᱠᱟᱱᱟ ᱢᱟᱱᱮ ᱦᱮᱸ ᱞᱚᱞᱚ ᱠᱚᱜ ᱵᱩᱡᱷᱟᱹᱜ ᱠᱟᱱᱟ᱾
ᱦᱚᱭ ᱟᱫᱚ ᱱᱚᱱᱛᱮ ᱦᱚᱸᱜ-ᱚᱭ ᱫᱚᱢᱮ ᱥᱤᱛᱩᱝ ᱵᱩᱡᱷᱟᱹᱜ ᱠᱟᱱᱟ᱾ ᱛᱚ ᱵᱟᱨ ᱯᱮ ᱫᱤᱱ ᱱᱚᱝᱠᱟ ᱫᱟᱜ ᱟᱸ ᱧᱮᱞᱚᱜ ᱠᱟᱱ ᱛᱟᱦᱮᱸᱫ᱾ ᱫᱟᱜ ᱫᱚ ᱵᱟᱭ ᱫᱟᱜ ᱞᱮᱜᱼᱟ ᱮᱱᱠᱷᱟᱱ ᱛᱟᱺᱜᱤ ᱛᱟᱲᱟᱜ ᱨᱮᱜᱮ ᱢᱮᱱᱟᱜ ᱠᱟᱜ ᱞᱮᱭᱟ᱾
ᱟᱞᱮ ᱱᱚᱱᱛᱮ ᱦᱚᱸ ᱦᱚᱞᱟ ᱦᱮᱸ ᱦᱚᱞᱟ ᱢᱟᱸᱫᱮᱨ ᱨᱤᱢᱤᱞ ᱨᱤᱢᱤᱞ ᱧᱮᱞ ᱵᱟᱲᱟ ᱜᱚᱫ ᱞᱮᱱᱟ ᱛᱚ ᱫᱟᱜ ᱫᱚ ᱦᱟᱸᱜ ᱵᱟᱭ ᱫᱟᱜ ᱟᱠᱟᱜᱼᱟ᱾
ᱦᱚᱭ ᱛᱚ ᱛᱟᱦᱚᱞᱮ ᱚᱱᱛᱮ ᱪᱟᱥ ᱟᱵᱟᱫ ᱠᱚᱫᱚ ᱚᱠᱟ ᱞᱮᱠᱟ ᱦᱳᱲᱩ ᱠᱚ ᱨᱚᱦᱚᱭ ᱠᱚ ᱟᱨᱟᱢᱵᱚᱭ ᱱᱟ ᱥᱮ ᱟᱹᱣᱨᱤ?
ᱟᱞᱮ ᱥᱮᱱ ᱱᱚᱛᱮ ᱫᱚ ᱩᱱᱟᱹᱜ ᱪᱟᱥᱵᱟᱥ ᱵᱟᱝ ᱦᱩᱭᱩᱜ ᱜᱮᱭᱟ᱾
ᱟᱪᱪᱷᱟ ᱟᱪᱪᱷᱟ ᱟᱪᱪᱷᱟ ᱵᱟᱝ ᱦᱩᱭᱩᱜ ᱜᱮᱭᱟ ᱵᱟᱝ
ᱦᱮᱸ ᱢᱟᱱᱮ ᱪᱟᱥ ᱜᱮᱭᱟ ᱠᱚ ᱡᱚᱛᱚ ᱦᱚᱲ ᱫᱚ ᱵᱟᱝᱟ ᱟᱨᱠᱤ
ᱟᱪᱪᱷᱟ
ᱦᱮᱸ ᱪᱟᱥᱤ ᱠᱚᱣᱟᱜ ᱫᱚ ᱮᱴᱟᱜ ᱥᱮᱱ ᱪᱟᱞᱟᱣ ᱦᱩᱭᱩᱜᱼᱟ ᱟᱨ ᱠᱤ ᱪᱟᱥ ᱠᱷᱟᱹᱛᱤᱨ
ᱚ ᱛᱟᱦᱞᱮ ᱟᱯᱮ ᱠᱚᱫᱚ ᱯᱮ ᱨᱚᱦᱚᱭ-ᱟ ᱥᱮᱵᱟᱝ ᱦᱳᱲᱳ ᱠᱚᱫᱚ
ᱟᱞᱮ ᱦᱚᱸ ᱵᱟᱝ ᱵᱟᱝ ᱟᱞᱮ ᱫᱚ ᱵᱟᱝ
ᱚ ᱟᱨ ᱪᱮᱫ ᱫᱟᱜ ᱨᱮᱱᱟᱜ
ᱦᱮ ᱟᱞᱮ ᱫᱚ ᱢᱟᱱᱮ ᱠᱤᱨᱤᱧ ᱠᱟᱛᱮᱫ ᱜᱮ ᱠᱤᱨᱤᱧ ᱠᱟᱛᱮᱫ ᱜᱮ ᱦᱮᱞᱳ
ᱵᱟᱝ ᱞᱟᱹᱭ ᱫᱟᱹᱧ ᱚᱱᱛᱮ ᱠᱤ ᱫᱟᱜ ᱥᱩᱵᱤᱫᱟ ᱫᱟᱜ ᱵᱟᱹᱱᱩᱜᱼᱟ ᱫᱟᱜ ᱨᱮᱱᱟᱜ ᱥᱩᱵᱤᱫᱷᱟ
ᱵᱟᱝ ᱜᱮ ᱫᱟᱜ ᱨᱮᱱᱟᱜ ᱥᱩᱵᱤᱫᱷᱟ ᱫᱚ ᱢᱮᱱᱟᱜ ᱟᱠᱟᱜ ᱜᱮᱭᱟ ᱤᱧ ᱫᱚ ᱵᱟᱝ ᱜᱤᱧ ᱟᱸᱡᱚᱢ ᱧᱟᱢ ᱮᱫ ᱛᱟᱵᱮᱱᱟ ᱛᱚ ᱨᱚᱲ
ᱦᱮᱸ ᱟᱸᱡᱚᱢ ᱫᱚ ᱟᱸᱡᱚᱢᱚᱜ ᱠᱟᱱᱟ ᱞᱟᱹᱭ ᱢᱮ
ᱟᱡᱚᱢᱚᱜ ᱠᱟᱱᱟ ᱱᱤᱛᱚᱜ
ᱦᱩᱸ ᱦᱩᱸ
ᱨᱮᱱᱟᱜ ᱥᱩᱵᱤᱫᱷᱟ ᱠᱚᱫᱚ ᱢᱮᱱᱟᱜ ᱟᱠᱟᱜ ᱜᱮᱭᱟ
ᱚ ᱟᱫᱚ ᱮᱱᱛᱮ ᱨᱮᱦᱚᱸ ᱪᱮᱫᱟᱜ ᱪᱟᱥ
ᱡᱟᱭᱜᱟ ᱪᱟᱥ ᱨᱮᱱᱟᱜ ᱡᱟᱭᱜᱟ ᱵᱟᱹᱱᱩᱜᱼᱟ
ᱟᱪᱪᱷᱟ ᱦᱮᱸ ᱚᱱᱟ ᱢᱟ ᱠᱟᱛᱷᱟ ᱠᱟᱱ ᱜᱮᱭᱟ ᱟᱫᱚ ᱪᱟᱥ ᱨᱮᱱᱟᱜ ᱡᱟᱭᱜᱟ
ᱦᱮᱸ ᱢᱟᱱᱮ ᱪᱤᱠᱟᱹᱛᱤᱧ ᱵᱩᱡᱷᱟᱹᱣ ᱦᱚᱪᱚ ᱵᱮᱱᱟ ᱢᱟᱱᱮ ᱥᱚᱦᱚᱨ ᱚᱧᱪᱚᱞ ᱡᱟᱭᱜᱟ ᱛᱚ ᱢᱤᱫ ᱴᱟᱝ ᱵᱩᱡᱷᱟᱹᱣ ᱫᱟᱲᱮᱭᱟᱜ ᱠᱟᱱ ᱜᱮᱭᱟ ᱵᱤᱱ
ᱟᱪᱪᱷᱟ ᱦᱳᱭ ᱦᱳᱭ ᱦᱳᱭ ᱴᱷᱤᱠ ᱚᱱᱟ ᱠᱷᱟᱹᱛᱤᱨ ᱛᱮ ᱚᱱᱠᱟ ᱢᱚᱱᱮ ᱫᱚ ᱢᱚᱱᱮᱜ
ᱦᱮᱸ ᱱᱤᱭᱟᱹ ᱢᱟᱲᱟᱝ ᱨᱮ ᱵᱟᱨ ᱦᱚᱲ ᱥᱟᱞᱟᱜ ᱤᱧ ᱥᱮᱢ ᱥᱮᱢ ᱠᱚᱥ ᱪᱮᱱ
ᱦᱮᱸ ᱦᱮᱸ
ᱠᱟᱹᱢᱤ ᱠᱚ ᱫᱚ ᱱᱤᱝᱠᱟᱹ ᱢᱟᱱᱮ ᱞᱟᱹᱭ ᱤᱜᱟᱹᱧ ᱱᱤᱭᱟᱹ ᱢᱟᱲᱟᱝ ᱨᱮ ᱵᱟᱨ ᱦᱚᱲ ᱥᱟᱣ ᱤᱧ ᱨᱚᱯᱚᱲᱱᱟ ᱱᱩᱠᱤᱱ ᱦᱚᱸ ᱱᱚᱝᱠᱟ ᱜᱮᱠᱤᱱ ᱠᱚᱥᱪᱮᱱ ᱠᱮᱫᱤᱧᱟ ᱛᱟ ᱟᱫᱚ ᱚᱱᱟ ᱛᱮ ᱞᱟᱸᱫᱟ ᱥᱟᱱᱟ ᱠᱮᱫᱤᱧᱟ
ᱟᱪᱪᱷᱟ ᱪᱷᱟ ᱡᱟᱜ ᱜᱮ
ᱠᱟᱹᱢᱤ ᱠᱟᱹᱥᱱᱤ ᱠᱚ ᱱᱤᱛᱚᱜ ᱫᱚ ᱪᱮᱫ ᱠᱚᱯᱮ ᱪᱤᱠᱟᱹ ᱵᱟᱲᱟᱭᱟ ᱚᱱᱠᱟᱱ ᱟᱜ ᱤᱭᱟᱹ ᱵᱮᱜᱚᱨ ᱚᱱᱟ
ᱪᱟᱥ ᱵᱮᱜᱚᱨ ᱱᱚᱰᱮ ᱡᱟᱦᱟᱸᱭ ᱡᱟᱦᱟᱱ ᱟᱜ ᱠᱟᱹᱢᱤᱭ ᱧᱟᱢᱟᱭ ᱟᱨᱠᱤ ᱢᱟᱱᱮ ᱪᱟᱥ ᱵᱟᱫ ᱠᱟᱛᱮᱜ ᱡᱟᱸᱦᱟ ᱱᱚᱨᱢᱟᱞᱤ ᱦᱚᱲ ᱠᱟᱹᱢᱤ ᱜᱮᱭᱟ ᱠᱚ ᱟᱨ ᱠᱚ ᱚᱱᱟ ᱠᱚ ᱜᱮ
ᱛᱟᱦᱞᱮ ᱱᱤᱛᱚᱜ ᱫᱚ ᱪᱮᱫ ᱠᱚ ᱪᱤᱠᱟᱹ ᱢᱟᱱᱮ ᱚᱱᱠᱟ ᱱᱟᱜ ᱦᱮᱸ ᱚᱱᱠᱟ ᱡᱟᱦᱟ ᱱᱟᱜ ᱠᱟᱹᱢᱤ ᱥᱟᱶ ᱛᱮ ᱡᱚᱯᱲᱟᱣ ᱢᱮᱱᱟᱜ ᱢᱮᱭᱟ ᱥᱮ ᱪᱮᱫ ᱢᱟᱱᱮ ᱚᱱᱠᱟ ᱟᱨ ᱠᱟᱹᱢᱤ ᱠᱟᱹᱥᱱᱤ ᱠᱚ ᱞᱟᱹᱭ ᱠᱮᱜᱟᱢ ᱡᱮ ᱱᱚᱝᱠᱟ
ᱵᱟᱝ ᱜᱮ ᱠᱟᱹᱢᱤ ᱦᱮᱸ ᱤᱧ ᱫᱚ ᱤᱥᱴᱩᱰᱮᱱᱴ ᱠᱟᱱᱟᱹᱧ ᱮᱠᱷᱚᱱ ᱤᱧ ᱯᱟᱲᱦᱟᱜ ᱠᱟᱱ ᱜᱮᱭᱟ ᱠᱚᱞᱮᱡᱽ ᱨᱮ
ᱟᱪᱪᱷᱟ ᱟᱹᱰᱤ ᱱᱟᱯᱟᱭ ᱡᱟᱠ ᱜᱮ
ᱦᱩᱸ
ᱛᱟᱦᱚᱞᱮ ᱛᱚ ᱱᱤᱛᱚᱜ ᱫᱚ ᱚᱱᱟ ᱛᱚᱢ ᱵᱩᱡ ᱫᱟᱲᱮᱭᱟᱜ ᱠᱟᱱᱟ ᱡᱮ ᱟᱨ ᱦᱚᱸᱠᱩᱲᱤ ᱜᱤᱫᱽᱨᱟᱹ ᱞᱟᱹᱜᱤᱫ ᱫᱚ ᱩᱯᱚᱨ ᱱᱤᱪᱮ ᱢᱮᱱᱟᱜ ᱟᱠᱟᱫᱟ ᱚᱱᱟ ᱫᱚᱢ ᱧᱮᱞ ᱮᱫ ᱜᱮᱭᱟ ᱥᱮ
ᱢᱮᱱᱟᱜ ᱟᱠᱟᱜᱟ ᱦᱳᱭ ᱦᱮᱸ ᱪᱷᱩᱴᱟᱹᱣ ᱦᱩᱭ ᱟᱠᱟᱱ ᱜᱮᱭᱟ ᱟᱨᱠᱤ
ᱦᱳᱭ ᱪᱷᱩᱴᱟᱹᱜ ᱚᱱᱠᱟ ᱜᱮ ᱡᱟᱹᱥᱛᱤ ᱪᱷᱩᱴᱟᱹᱜ ᱛᱟᱵᱚᱱ ᱯᱮ ᱜᱮᱭᱟ
ᱦᱮ
ᱥᱤᱢ ᱥᱤᱢ ᱵᱟᱝᱜᱮ ᱵᱟᱭᱨᱮ ᱠᱚᱨᱮᱱ ᱠᱚ ᱨᱟᱜ ᱵᱟᱲᱟᱭᱮᱜᱼᱟ ᱵᱟᱭᱨᱮ ᱨᱤᱱ ᱨᱟᱥᱛᱟ ᱠᱚᱨᱮ ᱢᱟᱱᱮ ᱟᱞᱮ ᱤᱧ ᱤᱧ ᱢᱟᱢᱩ ᱵᱟᱹᱵᱩ ᱛᱟᱠᱚᱨᱮᱱ ᱠᱚ ᱨᱟᱜᱮᱜ ᱟ᱾ ᱢᱮᱨᱚᱢ ᱠᱚ ᱢᱮᱱᱟᱜ ᱠᱚ ᱛᱟᱞᱮᱭᱟ
ᱟᱪᱪᱷᱟ ᱪᱷᱟ ᱪᱷᱟ
ᱟᱫᱚ ᱱᱚᱜᱼᱚᱭ ᱡᱮ ᱠᱩᱲᱤ ᱜᱤᱫᱽᱨᱟᱹ ᱞᱟᱹᱜᱤᱫ ᱡᱟᱦᱟᱸ ᱞᱮᱠᱟ ᱟᱹᱰᱤ ᱠᱤᱪᱷᱩ ᱥᱩᱡᱳᱜᱽ ᱥᱩᱵᱤᱫᱷᱟ ᱱᱤᱛᱚᱜ ᱢᱮᱱᱟᱜ ᱟᱠᱟᱫᱟ ᱛᱚ ᱱᱤᱛᱚᱜ ᱡᱮᱢᱚᱱ ᱟᱢ ᱠᱚᱞᱮᱡᱽ ᱨᱮᱢ ᱯᱟᱲᱦᱟᱜ ᱠᱟᱱ ᱛᱟᱵᱚᱱᱟ ᱛᱚ ᱚᱱᱠᱟ ᱜᱮ ᱟᱨᱦᱚᱸ ᱡᱟᱦᱟᱸᱭ ᱧᱮᱞᱮᱫ ᱠᱚᱣᱟᱵᱚᱱ ᱡᱮ ᱱᱤᱭᱟᱹᱜ ᱚᱠᱛᱚ ᱨᱮᱫᱚ ᱠᱚᱞᱮᱡᱽ ᱦᱚᱸ ᱵᱟᱝᱠᱚ ᱞᱮᱵᱮᱫ ᱮᱫᱟ᱾ ᱱᱮᱛᱟᱨ ᱠᱩᱲᱤ ᱜᱤᱫᱽᱨᱟᱹ ᱠᱚ ᱵᱟᱝ ᱥᱮ ᱠᱚᱞᱮᱡᱽ ᱢᱟᱲᱟᱝ ᱨᱮᱜᱮ ᱪᱤᱠᱟᱭ ᱮᱫᱟᱠᱚ ᱡᱟᱶᱟᱭ ᱠᱚᱜ ᱠᱟᱱᱟ ᱠᱚ ᱦᱮᱸ ᱥᱮ ᱵᱟᱝ ᱦᱮᱸ ᱟᱫᱚ ᱱᱚᱣᱟ ᱠᱤ ᱟᱢ ᱪᱮᱫ ᱮᱢ ᱢᱚᱱᱮᱭᱟ? ᱢᱟᱱᱮ
ᱦᱮᱸ ᱤᱧᱟᱹᱜ ᱢᱚᱱᱮ ᱛᱮᱫᱚ ᱟᱨ ᱠᱤ , ᱦᱮᱸ᱾
ᱛᱚ ᱟᱢ ᱪᱮᱫ ᱮᱢ ᱢᱚᱱᱮᱭᱟ ᱱᱚᱣᱟ ᱟᱢᱟᱜ ᱢᱚᱱᱮᱛᱮ ᱪᱮᱫ ᱮ ᱞᱟᱹᱭᱟ? ᱦᱮᱸ ᱞᱟᱹᱭ ᱮᱫᱟᱹᱧ ᱟᱢ ᱪᱮᱫ ᱮᱢ ᱢᱚᱱᱮᱭᱟ ᱱᱚᱣᱟ ᱵᱟᱠᱷᱨᱟ ᱛᱮ ᱪᱮᱫ ᱮᱢ ᱞᱟᱹᱭᱟ?
ᱢᱟᱱᱮ ᱛᱤᱱᱟᱹᱜ ᱴᱩᱠᱩ ᱯᱟᱲᱦᱟᱣ ᱫᱚᱨᱠᱟᱨ ᱢᱤᱫᱴᱟᱝ ᱠᱩᱲᱤ ᱜᱤᱫᱽᱨᱟᱹ ᱠᱷᱟᱹᱛᱤᱨ ᱢᱮᱠᱥᱤᱢᱟᱢ ᱟᱢ ᱠᱚᱞᱮᱡᱽ ᱞᱮᱵᱮᱞ ᱫᱚ ᱯᱟᱲᱦᱟᱣ ᱩᱪᱤᱛ ᱜᱮᱛᱟᱢ᱾
ᱮᱠᱟᱞ ᱮᱠᱟᱞ ᱮᱠᱟᱞ᱾
ᱟᱨ ᱢᱤᱫ ᱴᱟᱝ, ᱟᱵᱚ ᱦᱮᱸ ᱦᱮᱸ ᱱᱤᱛᱚᱜ ᱫᱚ ᱯᱟᱲᱦᱟᱣ ᱫᱚ ᱢᱟᱥᱴ ᱤᱱᱯᱚᱴᱮᱱᱴ ᱜᱮ ᱟᱢ ᱴᱷᱮᱱ ᱛᱤᱱᱟᱹᱜ ᱮᱢ ᱫᱟᱲᱮᱭᱟᱜᱼᱟ ᱵᱟᱢ ᱫᱟᱲᱮᱭᱟᱜᱼᱟ ᱚᱱᱟᱫᱚ ᱵᱟᱠᱚ ᱧᱮᱞᱟ ᱱᱤᱛᱚᱜ ᱫᱚ ᱰᱤᱜᱽᱨᱤ ᱪᱟᱹᱞᱩᱜ ᱠᱟᱱᱟ ᱰᱤᱜᱽᱨᱤ ᱠᱚ ᱧᱮᱞ ᱛᱟᱢᱟ᱾ ᱱᱤᱛᱚᱜ ᱢᱟ ᱟᱨᱚ ᱠᱤᱪᱷᱩ ᱠᱤᱪᱷᱩ ᱡᱟᱭᱜᱟ ᱨᱮᱫᱚ ᱰᱤᱜᱽᱨᱤ ᱦᱚᱸ ᱦᱚᱭᱛᱚ ᱵᱟᱝ ᱪᱟᱹᱞᱩᱜ ᱠᱟᱱᱟ᱾ ᱟᱢᱟᱜ ᱴᱮᱞᱮᱱᱴ ᱠᱚ ᱧᱮᱞ ᱛᱟᱢᱟ ᱥᱮ ᱮᱵᱟᱨ ᱡᱚᱛᱚ ᱠᱤᱪᱷᱩ ᱨᱮᱜᱮ ᱟᱢ ᱦᱮᱸ, ᱟᱢ ᱴᱮᱞᱮᱱᱴ ᱦᱚᱸ ᱛᱟᱦᱮᱸ ᱫᱚᱨᱠᱟᱨ ᱛᱟᱢ ᱰᱤᱜᱽᱨᱤ ᱦᱚᱸ ᱛᱟᱦᱮᱸ ᱫᱚᱨᱠᱟᱨ ᱛᱟᱢ ᱛᱚᱵᱮ ᱮᱱᱟᱝ ᱜᱮ ᱢᱤᱫᱴᱟᱝ ᱡᱟᱭᱜᱟ ᱨᱮᱢ ᱥᱮᱴᱮᱨ ᱫᱟᱲᱮᱭᱟᱜᱼᱟ ᱵᱟᱠᱷᱟᱱ ᱫᱚ ᱱᱤᱛᱚᱜ ᱫᱚ ᱠᱚᱱᱚ ᱨᱟᱥᱛᱟ ᱵᱟᱹᱱᱩᱜ ᱟᱠᱟᱫᱟ ᱟᱨ ᱟᱵᱚ ᱢᱟ ᱱᱚᱜᱼᱚᱭ ᱵᱚᱭᱚᱥ ᱠᱚ ᱟᱣᱨᱤ ᱦᱩᱭᱩᱜ ᱨᱮᱜᱮ ᱠᱚ ᱡᱟᱶᱟᱭ ᱪᱟᱵᱟᱭᱮᱫ ᱵᱚᱱᱟ, ᱡᱟᱶᱟᱭᱚᱜ ᱠᱟᱱᱟ ᱦᱚᱭᱛᱚ ᱯᱟᱲᱦᱟᱜ ᱠᱟᱱᱟ ᱡᱟᱸᱦᱟᱭ ᱠᱩᱲᱤ ᱜᱤᱫᱽᱨᱟᱹ ᱦᱮᱸ ᱯᱟᱲᱦᱟᱣ ᱯᱟᱲᱦᱟᱣ ᱛᱮᱜᱮ ᱯᱟᱲᱦᱟᱣ ᱟᱣᱨᱤ ᱠᱚᱢᱯᱞᱤᱴ ᱨᱮᱜᱮᱭ ᱩᱱᱤ ᱫᱚ ᱡᱟᱶᱟᱭ ᱮᱱᱟᱭ ᱦᱚᱭᱛᱚ ᱠᱚᱞᱮᱡᱽ ᱠᱷᱚᱱᱟᱜ ᱜᱮ ᱚᱛᱷᱚᱵᱟ ᱤᱥᱠᱩᱞ ᱠᱷᱚᱱᱟᱜ ᱜᱮ᱾ ᱩᱱᱤ ᱟᱴᱷᱨᱚ ᱵᱚᱪᱷᱚᱨ ᱟᱣᱨᱤ ᱦᱩᱭᱩᱜ ᱨᱮᱜᱮ ᱩᱱᱤ ᱡᱟᱶᱟᱭ ᱮᱱᱟᱭ ᱮᱵᱟᱨ ᱩᱱᱤ ᱟᱢ ᱦᱚᱭᱛᱚ ᱡᱟᱦᱟᱱᱟᱜᱼᱮᱢ ᱢᱮᱛᱟᱭᱟ ᱡᱮ ᱪᱮᱫᱟᱜ ᱮᱢ ᱱᱚᱝᱠᱟᱭᱮᱫᱼᱟ ᱯᱟᱲᱦᱟᱣ ᱯᱩᱨᱟᱹᱣ ᱞᱮᱱ ᱢᱮ ᱛᱚ ᱩᱱᱤ ᱩᱱᱤ ᱩᱞᱴᱟᱹ ᱛᱮ ᱦᱮᱸ ᱵᱟᱭ ᱟᱸᱡᱚᱢᱟ ᱠᱟᱛᱷᱟ ᱢᱮᱛᱟᱢᱟᱭ ᱤᱧᱟᱜ ᱤᱪᱪᱷᱟᱹ ᱤᱧ ᱠᱚᱨᱟᱣ ᱥᱟᱱᱟ ᱟᱠᱟᱫᱤᱧᱟ ᱤᱧ ᱟᱫᱚ ᱪᱮᱫ ᱮᱢ ᱞᱟᱹᱭ ᱫᱟᱲᱮᱭᱟᱜ-ᱟ᱾
ᱟᱫᱚ ᱩᱱᱠᱩ ᱫᱚ ᱱᱤᱛᱚᱜ ᱫᱚ ᱵᱟᱠᱚ ᱵᱩᱡᱷᱟᱹᱣᱟ᱾ ᱡᱚᱠᱦᱚᱱ ᱦᱟᱸᱜ ᱦᱟᱯᱮᱱ ᱫᱤᱱ ᱨᱮ ᱟᱠᱚ ᱦᱚᱸ ᱚᱱᱠᱟ ᱱᱚᱣᱟ ᱠᱚ ᱢᱟᱱᱮ ᱡᱮᱱᱟᱨᱮᱥᱚᱱ ᱡᱟᱦᱟᱸ ᱯᱚᱝ ᱯᱚᱝᱲᱟ ᱥᱮ ᱟᱠᱚ ᱠᱚᱨᱮᱱ ᱜᱤᱫᱽᱨᱟᱹ ᱯᱤᱫᱽᱨᱟᱹ ᱠᱚ ᱦᱩᱭᱩᱜ-ᱟ ᱛᱚ ᱩᱱᱠᱩ ᱡᱚᱠᱷᱚᱱ ᱟᱠᱚ ᱱᱚᱝᱠᱟ ᱠᱚᱣᱟ ᱠᱚᱣᱟ ᱠᱚ ᱛᱚᱠᱷᱚᱱ ᱠᱚ ᱵᱩᱡᱷᱟᱹᱣ ᱧᱟᱢᱟ ᱡᱮ ᱥᱟᱹᱨᱤᱜᱮ ᱟᱞᱮ ᱦᱚᱸ ᱱᱤᱡᱮᱨᱮᱱ ᱟᱭᱳ ᱵᱟᱵᱟ ᱠᱚ ᱛᱟᱦᱮᱸ ᱞᱮᱱ ᱛᱟᱦᱮᱸᱫ ᱟᱞᱮ ᱦᱚᱸ ᱱᱚᱝᱠᱟ ᱩᱱᱠᱩᱣᱟᱜ ᱠᱟᱛᱷᱟ ᱵᱟᱝᱞᱮ ᱟᱸᱡᱚᱢ ᱞᱮᱫ ᱛᱟᱸᱦᱮᱫ ᱱᱤᱛᱚᱜ ᱤᱧᱨᱮᱱ ᱜᱤᱫᱽᱨᱟᱹ ᱪᱮᱠᱟᱛᱮ ᱟᱸᱡᱚᱢᱟᱭ ᱱᱚᱣᱟ ᱟᱥᱟ ᱵᱟᱝ ᱜᱟᱱᱚᱜ ᱛᱟᱠᱚᱣᱟ ᱟᱢ ᱡᱚᱠᱷᱚᱱ ᱟᱢᱨᱮᱱ ᱟᱭᱳ ᱵᱟᱵᱟ ᱱᱚᱝᱠᱟ ᱠᱚ ᱢᱮᱛᱟᱜ ᱢᱮ ᱛᱟᱦᱮᱸᱫ ᱢᱟᱹᱭ ᱥᱮ ᱪᱮᱫ ᱱᱚᱝᱠᱟ ᱟᱞᱚᱢ ᱵᱟᱹᱲᱤᱡ ᱟᱞᱚᱢ ᱠᱷᱚᱢᱟ ᱯᱟᱲᱦᱟᱜ ᱢᱮ
ᱛᱤᱱ ᱫᱷᱟᱹᱵᱤᱡ ᱮ ᱯᱟᱲᱦᱟᱣ ᱫᱟᱲᱮᱭᱟᱢ ᱠᱟᱱᱟᱞᱮ ᱯᱟᱲᱦᱟᱜ ᱢᱮ ᱛᱚᱠᱷᱚᱱ ᱢᱟ ᱦᱮᱸ ᱠᱷᱟᱹᱯᱟᱹᱨᱤᱜ ᱟᱢ ᱟᱭᱳ ᱵᱟᱵᱟ ᱥᱟᱞᱟᱜ᱾
ᱦᱩᱸ ᱦᱩᱸᱦᱩᱸ᱾ᱛᱚᱠᱷᱚᱱ ᱫᱚ ᱟᱫᱚ ᱦᱟᱱᱮ ᱦᱮᱞᱚ ᱦᱮᱸ ᱞᱟᱹᱭ ᱫᱟᱹᱧ ᱤᱭᱟᱹ ᱚᱲᱟᱜ ᱦᱚᱲ ᱠᱚ ᱱᱚᱝᱠᱟ ᱠᱚ ᱞᱟᱹᱭᱫᱟ ᱟᱢᱫᱚ ᱛᱮᱦᱮᱱ ᱜᱮ ᱤᱫᱤᱧ ᱢᱮ᱾ ᱦᱮᱸ ᱦᱮᱸ ᱛᱮᱦᱮᱧ ᱜᱮ ᱤᱫᱤᱧ ᱢᱮ ᱤᱧ ᱫᱚ ᱟᱫᱚ ᱪᱮᱫ ᱠᱚᱲᱟ ᱜᱤᱫᱽᱨᱟᱹ ᱟᱫᱚ
ᱛᱟᱦᱮᱱ
ᱜᱩᱡᱩᱜ ᱟᱹᱧ ᱟᱫᱚ ᱠᱚᱲᱟ ᱜᱤᱫᱽᱨᱟᱹ ᱫᱚ ᱪᱤᱠᱟᱹᱭᱟᱭ ᱠᱚᱲᱟ ᱜᱤᱫᱽᱨᱟᱹ ᱫᱚ ᱮ ᱵᱟᱵᱟ ᱥᱟᱹᱨᱤ ᱜᱮᱛᱚ ᱪᱟᱞᱟᱣ ᱫᱚᱨᱠᱟᱨᱟ ᱵᱟᱝᱠᱷᱟᱱ ᱫᱚ ᱵᱟᱠᱷᱟᱱ ᱟᱫᱚ ᱠᱩᱲᱤ ᱜᱤᱫᱽᱨᱟᱹᱭ ᱞᱟᱹᱭ ᱮᱫᱟᱭ ᱚ ᱛᱟᱦᱞᱮ ᱱᱚᱝᱠᱟ ᱟᱢᱫᱚ ᱤᱧ ᱪᱮᱛᱟᱱ ᱠᱳᱱᱳ ᱫᱩᱞᱟᱹᱲ ᱜᱮ ᱵᱟᱹᱱᱩᱜ ᱛᱟᱢᱟ᱾ᱦᱳᱭ ᱟᱫᱚ ᱚᱱᱠᱟ ᱦᱳᱭ ᱟᱫᱚ ᱚᱱᱠᱟ ᱠᱚᱲᱟ ᱜᱤᱫᱽᱟᱹ ᱪᱤᱠᱟᱭ ᱢᱚᱱᱮᱭᱟ ᱞᱟᱹᱭᱟᱭ ᱥᱟᱹᱨᱤ ᱜᱮᱛᱚ ᱱᱚᱝᱠᱟᱭ ᱢᱮᱛᱟᱧ ᱠᱟᱱᱟ ᱪᱮᱠᱟᱭᱟᱹᱧ ᱟᱫᱚ ᱩᱱᱤ ᱟᱠᱛᱚ ᱨᱮ ᱪᱟᱞᱟᱣ ᱠᱟᱛᱮ ᱩᱱᱤ ᱟᱹᱜᱩ ᱠᱟᱭ ᱦᱮᱸ ᱵᱟᱝ?
ᱴᱳᱴᱟᱞᱤ ᱢᱮᱱᱴᱟᱞᱤ ᱢᱤᱫᱴᱟᱹᱱ ᱱᱚᱣᱟ ᱫᱚ ᱪᱮᱫ ᱤᱧ ᱞᱟᱹᱭᱟ ᱾ ᱢᱮᱱᱴᱟᱞ ᱴᱚᱨᱪᱟᱨ ᱠᱚ ᱮᱢᱟᱭᱟ ᱢᱤᱫᱴᱟᱝ ᱵᱟᱨ ᱦᱚᱲ ᱠᱷᱮᱛᱨᱮ ᱨᱮᱜᱮ ᱦᱩᱭᱩᱜᱼᱟ ᱾
ᱦᱮᱸ ᱟᱫᱚ ᱱᱚᱣᱟ ᱫᱚ ᱞᱟᱹᱭ ᱵᱟᱝ ᱜᱟᱱᱚᱜᱼᱟ ᱡᱮ ᱠᱩᱲᱤ ᱜᱤᱫᱽᱨᱟᱹ ᱜᱮ ᱠᱚ ᱚᱱᱠᱟᱱᱟ ᱥᱮ ᱠᱚᱲᱟ ᱜᱤᱫᱽᱨᱟᱹ ᱜᱮ ᱠᱚ ᱠᱟᱱᱟ ᱡᱮᱦᱮᱛᱩ ᱮ
ᱦᱮᱸ
ᱦᱮᱸ ᱠᱩᱲᱤ ᱜᱤᱫᱽᱨᱟᱹ ᱦᱚᱸᱠᱚ ᱚᱱᱠᱟᱱᱟ ᱠᱚᱲᱟ ᱜᱤᱫᱽᱨᱟᱹ ᱦᱚᱸ ᱠᱚ ᱚᱱᱠᱟᱱᱟ ᱟᱫᱚ ᱵᱟᱨ ᱦᱚᱲ ᱜᱮ ᱟᱫᱚ ᱵᱟᱝ ᱞᱟᱹᱭ ᱜᱟᱱᱚᱜᱟ ᱠᱟᱛᱷᱟ ᱵᱚᱱ ᱵᱟᱲᱟᱭᱟ ᱥᱮ ᱢᱟᱱᱮ ᱵᱷᱟᱜᱮ ᱢᱮᱱᱟᱜ ᱠᱷᱟᱱ ᱵᱟᱹᱲᱤᱡ ᱦᱚᱸ ᱢᱮᱱᱟᱜᱼᱟ ᱟᱨ ᱵᱟᱹᱲᱤᱡ ᱢᱮᱱᱟᱜ ᱠᱷᱟᱱ ᱵᱷᱟᱜᱮ ᱦᱚᱸ ᱢᱮᱱᱟᱜᱼᱟ ᱦᱮᱸ ᱵᱟᱝ ᱾
ᱡᱟᱦᱟᱭ ᱵᱩᱡᱷᱟᱹᱣ ᱠᱤᱱᱟ ᱴᱟᱭᱤᱢ ᱛᱟᱦᱮᱱ ᱛᱚᱩᱡ ᱟᱱᱟ ᱢᱟ ᱵᱷᱟᱜᱤ ᱜᱮ ᱟᱨ ᱡᱟᱷᱟᱭ ᱵᱟᱭ ᱵᱩᱡᱣᱟ ᱩᱱᱤ ᱯᱨᱮᱛᱮ ᱵᱩᱡᱷᱣᱟᱭ ᱡᱮ ᱵᱟᱝ ᱟ ᱯᱟᱲᱟᱣ ᱞᱮᱱᱠᱷᱟᱱ ᱜᱤᱧ ᱵᱷᱟᱜᱮ ᱠᱚᱜᱼᱟ ᱾
ᱵᱟᱝ ᱤᱧᱟᱹᱜ ᱱᱟᱦᱟᱜ ᱚᱠᱛᱚ ᱨᱮ ᱡᱮ ᱠᱚᱲᱟ ᱠᱩᱲᱤ ᱠᱚ ᱨᱚᱯᱚᱲ ᱠᱟᱱᱟ ᱱᱚᱣᱟ ᱵᱟᱹᱲᱤᱡᱼᱟ ᱠᱚᱱᱚ ᱫᱤᱱ ᱵᱟᱝ ᱵᱟᱹᱲᱤᱡᱼᱟ ᱾ ᱱᱚᱣᱟ ᱠᱚᱫᱚ ᱟᱹᱰᱤ ᱱᱟᱯᱟᱭ ᱡᱤᱱᱤᱥ ᱠᱟᱱᱟ ᱴᱷᱤᱠ ᱜᱮᱭᱟ ᱢᱤᱫᱴᱟᱝ ᱡᱤᱭᱚᱱ ᱨᱮ ᱢᱤᱫᱴᱟᱝ ᱡᱤᱭᱚᱱ ᱨᱤᱱᱤᱡ ᱢᱤᱫᱴᱟᱝ ᱤᱭᱟᱹ ᱦᱚᱸ ᱫᱚᱨᱠᱟᱨᱟ ᱦᱮᱸ ᱵᱟᱝ ᱡᱟᱦᱟᱸᱭ ᱥᱟᱶ ᱡᱤᱭᱚᱱ
ᱦᱮᱸ ᱟᱫᱚ ᱢᱤᱫᱴᱟᱝ ᱦᱚᱭ ᱡᱟᱦᱟᱸ ᱢᱤᱫᱴᱟᱝ ᱫᱚ ᱚᱠᱛᱚ ᱢᱮᱱᱟᱜ ᱟᱠᱟᱫ ᱥᱮ ᱡᱮ ᱱᱚᱣᱟ ᱞᱟᱹᱜᱤᱫ ᱛᱮ ᱱᱚᱣᱟ ᱠᱚᱨᱟᱣ ᱠᱚ ᱜᱮ ᱮᱠᱟᱞ ᱟᱵᱚ ᱫᱚ ᱚᱱᱟ ᱚᱠᱛᱚ ᱜᱮ ᱵᱟᱵᱚ ᱛᱟᱜᱤᱭᱮᱫᱼᱟ ᱥᱮ ᱢᱟᱲᱟᱝ ᱨᱮᱜᱮ ᱚᱱᱟ ᱟᱨᱠᱤ ᱡᱟᱦᱟᱸ ᱯᱚᱨᱮ ᱠᱟᱛᱷᱟ ᱚᱱᱟ ᱜᱮᱵᱚᱱ ᱢᱟᱲᱟᱝ
ᱦᱩᱸ ᱟᱫᱚ ᱚᱱᱟ ᱠᱷᱟᱹᱛᱤᱨ ᱟᱵᱚ ᱪᱤᱠᱟ ᱞᱟᱜᱟᱣ ᱵᱚᱱᱟ ᱴᱷᱤᱠ ᱜᱮᱭᱟ ᱤᱧ ᱵᱷᱵᱤ ᱥᱮ ᱫᱤᱱ ᱟᱵᱤᱱ ᱠᱚᱞᱮᱡᱽ ᱠᱷᱚᱱᱟᱜ ᱢᱤᱫ ᱥᱟᱶ ᱛᱮ ᱢᱮᱱᱟᱜ ᱵᱤᱱᱟ ᱱᱟᱯᱟᱭ ᱠᱟᱛᱷᱟ ᱾ ᱴᱷᱤᱠ ᱜᱮᱭᱟ ᱟᱫᱚ ᱟᱵᱤᱱᱟᱜ ᱯᱚᱭᱞᱚ ᱠᱮᱨᱤᱭᱟᱨ ᱠᱚ ᱴᱷᱤᱠ ᱴᱷᱟᱠ ᱵᱮᱱ ᱾ ᱛᱟᱯᱚᱨᱮ ᱟᱵᱮᱱ ᱵᱟᱯᱞᱟᱜ ᱵᱮᱱ ᱚᱠᱚᱭ ᱦᱚ ᱪᱮᱫ ᱵᱟᱠᱚ ᱢᱮᱛᱟ ᱵᱮᱱᱟ ᱾ ᱱᱮᱛᱟᱨ ᱵᱚᱱ ᱵᱟᱲᱟᱭᱟ ᱛᱚ ᱚᱞᱚᱜ ᱯᱟᱲᱦᱟᱣ ᱥᱟᱶᱛᱮ ᱚᱵᱚ ᱵᱟᱝ ᱠᱷᱟᱱ ᱱᱤᱛᱚᱜ ᱯᱩᱭᱥᱟᱹ ᱵᱮᱜᱚᱨ ᱪᱮᱫ ᱦᱚᱸ ᱵᱟᱝ ᱟᱢ ᱛᱚ ᱢᱤᱫ ᱴᱷᱮᱢ ᱛᱟᱦᱮ ᱭᱮᱱᱟᱢ ᱪᱮᱫ ᱮᱢ ᱡᱚᱢᱟ ᱪᱮᱫ ᱮᱢ ᱡᱚᱢ ᱧᱩᱭᱟ ᱞᱟᱹᱭ ᱢᱮ ᱪᱮᱫ ᱮᱢ ᱦᱚᱨᱚᱜ ᱵᱟᱸᱫᱮᱭᱟ ᱯᱩᱭᱥᱟᱹ ᱵᱮᱜᱚᱨ ᱪᱮᱫᱽ ᱦᱚ
ᱦᱩᱸ
ᱦᱮᱸ ᱵᱟᱝ
ᱯᱩᱭᱥᱟᱹ ᱵᱟᱝ ᱛᱟᱦᱮᱱ ᱛᱟᱢᱟ ᱢᱮᱱᱠᱟᱷᱟᱱ ᱫᱚ ᱪᱮᱫ ᱦᱚ ᱵᱟᱢ ᱪᱤᱠᱟᱹ ᱫᱟᱲᱮ ᱫᱩᱱᱤᱭᱟᱹ ᱦᱚᱲ ᱦᱚ ᱵᱟᱭ ᱪᱤᱱᱷᱟᱹᱣ ᱢᱮᱭᱟ
ᱦᱚᱭ ᱟᱫᱚ ᱧᱮᱞᱢᱮ ᱯᱮ ᱪᱟᱸᱫᱚᱚ ᱯᱩᱱ ᱪᱟᱸᱫᱚᱚ ᱦᱩᱭᱱᱟ ᱟᱫᱚᱢ ᱠᱟᱹᱭᱡᱟ ᱠᱷᱟᱹᱯᱟᱹᱨᱤᱢ ᱟᱨᱟᱢ ᱵᱚᱭᱟ ᱦᱮᱸ ᱟᱢ ᱜᱮ ᱵᱟᱢ ᱵᱷᱟᱹᱜᱮᱭᱟ ᱟᱢ ᱫᱚ ᱵᱟᱢ ᱠᱟᱹᱢᱤᱭᱮᱫᱼᱟ ᱟᱫᱚ ᱱᱩᱭ ᱫᱚ ᱚᱠᱟᱨᱮ ᱠᱟᱹᱢᱤᱭᱟᱭ ᱠᱩᱪᱤ ᱠᱚᱲᱟ ᱜᱤᱫᱽᱨᱟᱹ ᱥᱮ ᱤᱭᱟᱹ ᱠᱚᱫᱚ ᱩᱱᱤ ᱫᱚ ᱚᱠᱟᱨᱮ ᱠᱟᱹᱢᱤ ᱵᱟᱲᱟᱭᱟ ᱵᱟᱲᱟᱭ ᱫᱚ ᱛᱷᱩᱲᱤ ᱵᱟᱭ ᱵᱟᱲᱭᱟ ᱛᱚ ᱮᱸᱰᱮᱠᱷᱟᱱ ᱠᱟᱹᱭᱡᱟᱹ ᱟᱨᱟᱢᱵᱚᱭᱱᱟ ᱟᱫᱚ ᱥᱚᱝᱥᱟᱨ ᱟᱜ ᱚᱥᱟᱱᱛᱤ ᱦᱮᱸ ᱵᱟᱝ?
ᱟᱫᱚ ᱠᱩᱲᱤ ᱦᱚᱸ ᱵᱟᱭ ᱛᱟᱦᱮᱸᱱᱟ ᱩᱱᱤ ᱦᱚᱸ ᱩᱰᱩᱠᱚᱜᱼᱟ ᱤᱱᱠᱟᱹ ᱛᱮᱜᱮ ᱢᱤᱫᱴᱟᱝ ᱵᱟᱨ ᱦᱚᱲ ᱟᱜ ᱜᱮ ᱟᱫᱚ ᱞᱟᱹᱭᱯᱷ ᱵᱮᱠᱟᱨᱚᱜᱼᱟ ᱥᱮ ᱾
ᱦᱚᱭ ᱮᱠᱫᱚᱢ ᱱᱚᱜᱼᱚᱭ ᱡᱮ ᱵᱷᱟᱜᱮᱢ ᱵᱩᱡᱷᱟᱹᱣ ᱠᱮᱫᱟ ᱱᱚᱜ ᱠᱟᱛᱷᱟᱴᱟᱜ ᱮᱢ ᱵᱩᱡᱷᱟᱹᱣ ᱠᱟᱫᱟ ᱾ ᱠᱟᱛᱷᱟ ᱴᱟᱜ ᱯᱩᱨᱟᱹ ᱵᱷᱟᱜᱤ ᱡᱩᱛᱮᱢ ᱵᱩᱡᱷᱟᱹᱣ ᱠᱟᱫᱟ ᱛᱚ?
ᱯᱩᱨᱟᱹᱴᱟᱜ ᱜᱮ᱾ ᱠᱟᱨᱚᱱ ᱠᱤ ᱢᱟᱱᱮ ᱤᱧ ᱡᱟᱦᱟᱸ ᱴᱩᱠᱩᱧ ᱧᱮᱞ ᱟᱠᱟ ᱤᱧ ᱢᱟᱱᱮ ᱤᱧ ᱫᱚ ᱱᱤᱛᱚᱜ ᱫᱚ ᱢᱤᱫᱴᱟᱝ ᱜᱤᱧ ᱵᱟᱲᱟᱭᱟ- ᱯᱩᱭᱥᱟ ᱜᱮ ᱠᱟᱱᱟ ᱡᱚᱛᱚ ᱠᱤᱪᱷᱩ᱾ ᱯᱩᱭᱥᱟ ᱯᱩᱭᱥᱟ ᱪᱷᱟᱲᱟ ᱫᱩᱱᱭᱟᱹ ᱵᱟᱝ ᱪᱟᱹᱞᱩᱜᱼᱟ ᱯᱩᱭᱥᱟ ᱪᱷᱟᱲᱟ ᱢᱤᱫᱴᱟᱝ ᱦᱚᱲ ᱟᱢ ᱨᱮᱥᱯᱮᱠᱴ ᱵᱟᱭ ᱮᱢᱟᱢᱟ᱾ ᱯᱩᱭᱥᱟᱹ ᱪᱷᱟᱲᱟ ᱟᱢ ᱠᱚᱱᱚ ᱢᱟᱱ ᱥᱚᱢᱢᱟᱱ ᱵᱟᱢ ᱡᱟᱢᱟ ᱯᱩᱭᱥᱟᱹ ᱜᱮ ᱠᱟᱱᱟ ᱡᱚᱛ᱾ ᱠᱟᱱᱟ ᱯᱩᱭᱥᱟᱹ ᱪᱷᱟᱲᱟ ᱟᱢᱟᱜ ᱞᱟᱭᱤᱯᱷ ᱮᱠᱫᱚᱢ ᱜᱮ ᱵᱟᱝ ᱥᱮᱱᱚᱜ
ᱮᱠᱫᱚᱢ ᱮᱠᱫᱚᱢ ᱚᱱᱟ ᱦᱚ ᱥᱟᱹᱨᱤ ᱠᱟᱱᱟ ᱡᱟᱦᱟᱸ ᱞᱮᱠᱟ ᱚᱱᱮᱢ ᱠᱩᱞᱤᱭ ᱠᱷᱟᱡ ᱡᱮ ᱢᱤᱫ ᱥᱟᱶᱛᱮᱢ ᱛᱟᱦᱮᱱᱟ ᱚᱱᱟ ᱦᱚ ᱱᱟᱯᱟᱭ ᱠᱟᱛᱷᱟ ᱡᱮ ᱦᱮᱸ ᱥᱟᱹᱨᱤ ᱠᱟᱛᱷᱟ ᱫᱚᱨᱠᱟᱨᱟ ᱠᱤᱱᱛᱩ ᱢᱤᱫ ᱥᱟᱶᱛᱮ ᱪᱟᱹᱞᱩ ᱞᱟᱹᱜᱤᱫ ᱢᱤᱫᱴᱟᱝ ᱤᱱᱯᱚᱨᱴᱮᱱᱴ ᱟ ᱚᱱᱟ ᱫᱚ ᱦᱩᱭᱩᱜ ᱠᱟᱱᱟ ᱯᱩᱭᱥᱟᱹ, ᱯᱩᱭᱥᱟᱹ ᱵᱮᱜᱚᱨ ᱟᱹᱵᱤᱱ ᱫᱚ ᱟᱹᱵᱤᱱ ᱦᱮᱸ ᱟᱵᱤᱱ ᱛᱟᱞᱟ ᱨᱮ ᱡᱟᱦᱟᱸ ᱫᱩᱞᱟᱹᱲ ᱥᱟᱹᱜᱟᱹᱭ ᱥᱮ, ᱚᱱᱟ ᱦᱚᱸ ᱵᱟᱝ ᱛᱟᱦᱮᱸᱱᱟ ᱮᱯᱮᱨᱦᱮᱰᱮᱡ ᱦᱩᱭᱩᱜᱼᱟ, ᱰᱮᱞᱤ ᱠᱟᱹᱭᱡᱟᱹ ᱠᱷᱟᱹᱯᱟᱹᱨᱤ ᱦᱩᱭᱩᱜᱼᱟ᱾ ᱦᱮᱸ ᱦᱮᱸ ᱥᱩᱱᱩᱢ ᱵᱟᱹᱱᱩᱜᱼᱟ ᱵᱩᱞᱩᱝ ᱵᱟᱹᱱᱩᱜᱼᱟ᱾ ᱟᱸ ᱵᱟᱢ ᱟᱹᱜᱩᱣᱟᱫᱤᱧᱟ ᱟᱹᱜᱩᱣᱟᱹᱧ ᱢᱮ ᱫᱮᱱ ᱤᱧ ᱫᱚ ᱦᱚᱨᱚᱜ ᱵᱟᱸᱫᱤᱭᱟᱹᱧ᱾ ᱢᱟᱯᱷ ᱠᱟᱹᱧ ᱢᱮ ᱚᱱᱠᱟ ᱦᱩᱭᱩᱜ ᱠᱟᱱᱟ ᱥᱮ᱾
ᱴᱷᱤᱠ᱾
ᱦᱚᱭ ᱚᱱᱟ ᱠᱚᱫᱚ ᱟᱹᱰᱤ ᱤᱢᱯᱚᱴᱮᱱ ᱠᱟᱱᱟ᱾ ᱛᱚ ᱦᱟᱸ ᱟᱪᱪᱷᱟ ᱴᱷᱤᱠ ᱜᱮᱭᱟ ᱟᱨᱚ ᱚᱝᱠᱟ᱾ᱦᱟᱸ ᱯᱚᱨᱮ ᱛᱮ ᱨᱚᱯᱚᱲ ᱦᱩᱭᱩᱜᱼᱟ ᱦᱮᱸ ᱦᱮᱸ ᱡᱚᱦᱟᱨ ᱜᱮ ᱦᱮᱸ ᱡᱚᱦᱟᱨ ᱜᱮ᱾